ᱦᱮᱞᱳ ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ, ᱥᱟᱰᱮ ᱟᱸᱡᱚᱢᱚᱜ ᱠᱟᱱᱟ? ᱪᱮᱫ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ, ᱟᱵᱮᱱ ᱜᱮ ᱪᱮᱫ ᱵᱮᱱ ᱪᱤᱠᱟᱹᱭᱫᱟ?
ᱤᱧᱦᱚᱸ ᱚᱱᱠᱟ ᱜᱮ ᱡᱚᱢ ᱵᱟᱲᱟ ᱦᱩᱭ ᱠᱟᱱᱟ ᱱᱤᱛᱚᱜ ᱫᱩᱲᱩᱵ ᱛᱟᱨᱟ ᱦᱩᱭ ᱠᱟᱱᱟ ᱾
ᱚ ᱪᱮᱜ ᱯᱮ ᱩᱛᱩ ᱞᱮᱫᱟ?
ᱮᱸ ᱩᱛᱩ ᱫᱚ ᱚᱱᱠᱟ ᱜᱮ ᱱᱤᱛᱚᱜᱟᱜ ᱮᱸ ᱵᱮᱸᱜᱟᱲ, ᱟᱹᱞᱩ ᱵᱤᱞᱟᱹᱛᱤ ᱠᱚ ᱩᱛᱩ ᱦᱩᱭ ᱞᱮᱱᱟ, ᱟᱯᱮᱜᱮ ᱚᱠᱟ ᱞᱮᱠᱟ ᱪᱮᱜ ᱠᱚ
ᱟᱞᱮ ᱫᱚ ᱟᱸᱭ ᱫᱟᱹᱞ ᱟᱨ ᱟᱞᱩ ᱾
ᱚ ᱟᱪᱪᱷᱟ ᱟᱪᱪᱷᱟ ᱟᱪᱷᱟ᱾
ᱛᱟᱯᱚᱨ ᱟᱯᱮ ᱥᱮᱱ ᱫᱚ ᱯᱟᱛᱟ ᱠᱚ ᱦᱩᱭᱩᱜ ᱠᱟᱱᱟ ᱥᱮ ᱵᱟᱝ?
ᱯᱟᱛᱟ ᱠᱚ ᱦᱩᱭ ᱵᱟᱲᱟᱜ ᱠᱟᱱ ᱜᱮᱭᱟ ᱠᱤᱪᱷᱩ ᱫᱤᱱ ᱢᱟᱲᱟᱝ ᱜᱮ ᱮᱸ ᱟᱢᱵᱟᱵᱚᱛᱤ ᱯᱟᱨᱚᱢᱱᱟ ᱾ ᱚᱱᱟ ᱠᱚᱜᱮᱞᱮ ᱢᱟᱱᱟᱣ ᱵᱟᱲᱟ ᱠᱮᱫᱟ ᱡᱚᱢ ᱧᱩ ᱠᱚ, ᱟᱯᱮ ᱥᱮᱜ ᱜᱮ ᱚᱠᱟ ᱞᱮᱠᱟ ᱯᱮ ᱢᱟᱱᱟᱣ ᱠᱮᱫᱟ ᱛᱟᱦᱞᱮ?
ᱟᱞᱮ ᱦᱚᱸ ᱟᱢᱵᱟᱵᱩᱛᱤ ᱞᱮ ᱢᱟᱱᱟᱣᱟ ᱚᱱᱟ ᱚᱱᱠᱟ ᱫᱚ ᱟᱞᱮ ᱵᱟᱦᱞᱮ ᱢᱟᱱᱟᱣᱫᱟ ᱯᱤᱴᱷᱟᱹ ᱞᱮᱴᱠᱮ ᱯᱤᱴᱷᱟᱹ ᱜᱮᱞᱮ ᱡᱚᱢ ᱠᱮᱫᱟ ᱟᱠᱟ ᱥᱮᱱ ᱫᱚ ᱟᱯᱮᱥᱮᱱ ᱫᱚ ᱡᱚ ᱵᱤᱞᱤ ᱠᱚᱠᱚ ᱡᱚᱢᱟ ᱥᱮ ᱵᱟᱝ ᱟᱞᱮ ᱫᱚ ᱾ ᱯᱤᱴᱷᱟᱹ ᱴᱩᱠᱩ ᱜᱮᱞᱮ ᱡᱚᱢ ᱠᱮᱫᱟ,
ᱚ ᱟᱪᱪᱷᱟ ᱟᱯᱮ ᱥᱮᱫ ᱫᱚ ᱢᱟᱱᱮ ᱪᱮᱜ ᱠᱚᱠᱚ ᱢᱟᱱᱮ ᱡᱚᱢ ᱧᱩᱭᱟ ᱠᱚ ᱛᱟᱦᱚᱞᱮ? ᱟᱢᱵᱟᱵᱩᱛᱤ ᱨᱮ?
ᱟᱢᱵᱟᱵᱩᱛᱤ ᱫᱚ ᱟᱞᱮ ᱫᱚ ᱯᱤᱴᱷᱟᱹ ᱢᱚᱛᱚ ᱜᱮ ᱟᱨ ᱚᱠᱟ ᱫᱤᱥᱚᱢ ᱠᱚᱨᱮ ᱪᱚᱝ ᱠᱚ ᱢᱮᱱᱟᱠᱚ ᱡᱮ ᱡᱚ ᱵᱤᱞᱤ ᱠᱚᱠᱚ ᱡᱚᱢ ᱵᱟᱲᱟᱭᱟ,
ᱦᱳᱭ ᱦᱳᱭ ᱟᱞᱮ ᱥᱮᱜ ᱦᱚᱸ ᱚᱝᱠᱟ ᱜᱮ ᱟᱞᱮ ᱥᱮᱫ ᱫᱚ ᱵᱳᱞᱛᱮ ᱛᱚ ᱮᱸ ᱠᱷᱟᱱᱴᱷᱟᱲ ᱠᱷᱟᱹᱡᱟᱹᱲᱤ ᱠᱚ ᱡᱚᱢᱟ ᱠᱚ ᱠᱟᱱᱴᱷᱟᱲ ᱠᱷᱟᱹᱡᱟᱹᱲᱤ ᱩᱞ ᱵᱮᱞᱮ ᱠᱚ, ᱟᱨ ᱮᱸ ᱯᱤᱴᱷᱟᱹ ᱠᱚᱦᱚ ᱠᱚ ᱯᱤᱴᱷᱟᱹ ᱵᱟᱲᱟᱭᱟᱠᱚ ᱥᱩᱠᱨᱤ ᱡᱮᱞ ᱯᱤᱴᱷᱟᱹ ᱠᱚ ᱾
ᱚᱸ
ᱚᱱᱟ ᱠᱚᱞᱮ ᱤᱭᱟᱹ ᱵᱟᱲᱟᱭᱟ,
ᱟᱨ ᱱᱚᱝᱠᱟ ᱵᱚᱸᱜᱟ ᱵᱩᱨᱩ ᱠᱚ ᱢᱟ ᱵᱟ ᱫᱚ ᱵᱚᱸᱜᱟ ᱵᱩᱨᱩᱜ ᱟᱯᱮ ᱥᱮ ᱵᱟᱝ
ᱚᱱᱮᱸ ᱵᱚᱸᱜᱟ ᱵᱩᱨᱩ ᱫᱚ ᱮᱸᱫ ᱚᱝᱠᱟ ᱫᱚ ᱵᱟᱝ ᱟᱞᱮ ᱥᱮᱫ ᱫᱚ᱾ ᱮᱸ ᱫᱮᱠᱩ ᱠᱚ ᱠᱚ ᱩᱝᱠᱩ ᱠᱚᱦᱚᱸ ᱢᱟᱱᱮ ᱠᱤᱪᱷᱩ ᱠᱤᱪᱷᱩ ᱠᱚ ᱤᱭᱟᱹ ᱵᱚ ᱩᱢ ᱯᱩᱡᱟᱹ ᱠᱚᱠᱚ ᱦᱳᱭᱳᱜ ᱛᱟᱠᱚᱣᱟ
ᱚ ᱟᱨ ᱥᱚᱦᱨᱟᱭ ᱫᱚ ᱥᱚᱨᱟᱭ ᱫᱚ ᱪᱮᱫ ᱞᱮᱠᱟᱯᱮ ᱢᱟᱱᱟᱣᱟ?
ᱮᱸ ᱥᱚᱨᱦᱟᱭ ᱫᱚ ᱟᱞᱮ ᱫᱚ ᱦᱳᱭᱳᱜ ᱠᱟᱱᱟ
ᱛᱤᱥ ᱯᱮ ᱥᱚᱦᱨᱟᱭᱚᱜ-ᱟ?
ᱮᱸ ᱥᱚᱦᱨᱟᱭ ᱫᱚ ᱚᱱᱟ ᱡᱟᱦᱟᱸ ᱫᱚ ᱫᱮᱠᱳᱣᱟᱜ ᱠᱟᱹᱞᱤ ᱯᱩᱡᱟᱹ ᱠᱚ ᱦᱳᱭᱳᱜᱼᱟ, ᱠᱟᱹᱞᱤ ᱯᱩᱡᱟᱹ ᱚᱱᱟ ᱠᱚ ᱠᱤᱪᱷᱩ ᱛᱟᱭᱱᱚᱢ ᱛᱟᱭᱱᱚᱢ ᱜᱮ ᱟᱫᱚ ᱢᱟᱱᱮ ᱰᱟᱹᱝᱨᱤ ᱠᱚᱠᱚ ᱯᱩᱭᱞᱳᱵᱟᱹ- ᱰᱟᱹᱝᱨᱤ ᱠᱚᱠᱚ ᱡᱟᱜᱱᱟ ᱠᱚᱣᱟ ᱠᱚ᱾ ᱮᱸ ᱛᱟᱯᱚᱨ ᱩᱱᱠᱩ ᱠᱩ ᱢᱤᱫᱴᱟᱝ ᱰᱟᱹᱦᱤ ᱨᱮᱠᱚ ᱤᱫᱤ ᱠᱚᱣᱟ ᱰᱟᱹᱦᱤ ᱨᱮ ᱤᱫᱤ ᱠᱮᱛᱮᱜ ᱠᱷᱩᱱᱴᱟᱹᱣᱠᱩ ᱦᱩᱭᱩᱜᱼᱟ᱾ ᱚᱝᱠᱟᱞᱮ ᱤᱭᱟᱹᱜ ᱚᱝᱠᱟ ᱥᱚᱦᱨᱟᱭ ᱠᱚ ᱦᱳᱭᱳᱜ ᱛᱟᱞᱮᱭᱟ᱾
ᱚᱱᱠᱟ
ᱟᱯᱮ ᱫᱚ ᱚᱠᱟᱞᱮᱠᱟ? ᱦᱳᱭ ᱦᱳᱭ᱾
ᱟᱞᱮ ᱥᱮᱱ ᱫᱚ ᱥᱚᱦᱨᱟᱭ ᱫᱚ ᱢᱚᱬᱮ ᱥᱤᱧ ᱢᱚᱬᱮ ᱧᱤᱫᱟᱹ ᱛᱚ᱾ ᱚᱱᱟ ᱠᱷᱩᱱᱴᱟᱹᱣ ᱫᱤᱱ ᱦᱤᱞᱳᱜ ᱠᱟᱹᱴᱤᱡ ᱞᱮ ᱠᱷᱩᱱᱴᱟᱹᱣ ᱠᱚᱣᱟ ᱟᱨ ᱮᱱᱮᱡ ᱥᱮᱨᱮᱧ ᱠᱟᱛᱮᱜ ᱜᱮᱞᱮ ᱯᱟᱨᱚᱢᱟ᱾
ᱟᱪᱪᱷᱟ ᱟᱪᱪᱷᱟ᱾
ᱱᱮᱛᱟᱨ ᱫᱚ ᱦᱚᱲ ᱦᱚᱲ ᱠᱚ, ᱢᱚᱸᱬᱮ ᱥᱤᱧ ᱢᱚᱸᱬᱮ ᱧᱤᱫᱟ ᱦᱮᱸ᱾
ᱢᱚᱸᱬᱮ ᱥᱤᱧ ᱢᱚᱸᱬᱮ ᱥᱤ-ᱥᱤᱧ ᱧᱤᱫᱟᱹ ᱠᱚᱫᱚ ᱢᱟᱱᱮ ᱚᱠ-ᱟ ᱚᱠᱚᱭ ᱚᱠᱟᱞᱮᱠᱟ ᱪᱮᱫ ᱠᱚ ᱦᱳᱭᱳᱜᱼᱟ, ᱚᱠᱟ ᱫᱤᱱ ᱠᱚᱨᱮᱜ?
ᱚᱠᱟ ᱫᱤᱱ ᱠᱚᱨᱮ ᱫᱚ ᱪᱮᱫ ᱞᱮᱠᱟᱧ ᱢᱟᱱᱮ ᱩᱱᱟᱹᱜ ᱫᱚ ᱤᱧ ᱦᱚᱸ ᱥᱚᱨᱦᱟᱭ ᱱᱤᱭᱟᱹ ᱫᱚ ᱵᱟᱹᱧ ᱵᱟᱲᱟᱭᱟᱛᱚ
ᱚ ᱟᱪᱪᱷᱟ ᱟᱪᱪᱷᱟ᱾
ᱛᱚ ᱚᱱᱮᱧ ᱵᱟᱲᱟᱭᱟ ᱡᱮ ᱠᱷᱩᱱᱴᱟᱹᱣ ᱦᱩᱭᱩᱜᱼᱟ ᱛᱟᱨᱯᱚᱨᱮ ᱮᱱᱮᱡ ᱥᱮᱨᱮᱧ ᱟᱞᱮ᱾
ᱳ ᱟᱪᱪᱷᱟ ᱟᱪᱪᱷᱟ᱾ ᱟᱨ ᱚᱠᱟᱞᱮᱠᱟ ᱛᱟᱦᱞᱮ ᱡᱟᱦᱟᱱᱟᱜ ᱤᱭᱟᱹ ᱠᱚᱨᱮ ᱫᱚ ᱟᱱᱟ ᱟᱢᱵᱟᱵᱩᱛᱤ ᱨᱮᱭᱟᱜ ᱜᱮ ᱠᱟᱛᱷᱟ ᱦᱩᱭᱩᱜ ᱠᱟᱱ ᱛᱟᱦᱮᱜ ᱟᱢᱵᱟᱵᱩᱛᱤ ᱠᱚᱨᱮ ᱡᱟᱦᱟᱱᱟᱜ ᱠᱚ ᱯᱚᱨᱚᱵᱽ ᱠᱚ ᱡᱟᱦᱟᱱᱟᱜ ᱠᱚ ᱦᱳᱭᱳᱜᱼᱟ ᱥᱮ ᱪᱮᱫ ᱯᱚᱨᱚᱵᱽ ᱯᱟᱛᱟ ᱠᱚ᱾
ᱵᱟᱝ ᱵᱟᱝ ᱵᱟᱝ ᱵᱟᱝ ᱟᱢᱵᱟᱵᱩᱛᱤ ᱨᱮ ᱫᱚ ᱵᱟᱝ ᱦᱩᱭᱩᱜ ᱛᱟᱞᱮᱭᱟ ᱟᱞᱮ ᱫᱚ᱾
ᱚ᱾
ᱚᱱᱠᱟ ᱠᱚᱫ ᱯᱚᱨᱚᱵᱽ ᱠᱚᱫᱚ ᱵᱟᱹᱱᱩᱜ ᱛᱟᱞᱮᱭᱟ, ᱚᱱᱟ ᱥᱚᱦᱨᱟᱭ ᱜᱮ ᱥᱚᱦᱨᱟᱭ ᱟᱨ- ᱵᱟᱦᱟ ᱜᱮ ᱟᱞᱮ ᱫᱚ ᱵᱷᱟᱜᱮ ᱞᱮ ᱢᱟᱱᱟᱣᱟ, ᱢᱟᱜ ᱢᱚᱬᱮ ᱦᱚᱸ ᱵᱟᱹᱱᱩᱜ ᱛᱟᱞᱮᱭᱟ ᱟᱞᱮᱭᱟᱜ ᱫᱚ ᱵᱟᱦᱟ ᱯᱚᱨᱚᱵᱽ ᱞᱮ ᱢᱟᱱᱟᱣᱟ ᱟᱨ ᱥᱚᱦᱨᱟᱭ ᱟᱨ ᱚᱱᱮ ᱥᱟᱠᱨᱟᱛ, ᱛᱟᱯᱚᱨ ᱥᱮᱸᱫᱽᱨᱟ ᱠᱚᱫᱚ ᱯᱮ ᱪᱟᱞᱟᱣ ᱵᱟᱲᱟᱜ-ᱟ ᱥᱮ ᱵᱟᱝ ᱟᱯᱮ ᱫᱚ?
ᱦᱳᱭ ᱥᱮᱸᱫᱽᱨᱟ ᱠᱚᱦᱚᱸ ᱞᱮ ᱪᱟᱞᱟᱣ ᱵᱟᱲᱟᱜ ᱜᱮᱭᱟ ᱟᱫᱚ ᱮᱸ ᱤ-ᱤᱧ ᱜᱮ ᱢᱟᱱᱮ ᱮᱸ ᱟᱡᱚᱫᱤᱭᱟᱹᱻ ᱥᱮᱸᱫᱽᱨᱟ ᱜᱮ ᱵᱟᱹᱧ ᱪᱟᱞᱟᱣ ᱫᱟᱲᱮ ᱠᱟᱣᱫᱟ ᱮᱠᱷᱚᱱ ᱯᱚᱨᱡᱚᱱᱛᱚ ᱟᱭ ᱱᱤ ᱥᱩᱨ ᱠᱚᱨᱮᱱᱟᱜ ᱛᱩ ᱠᱚᱨᱮᱱᱟᱜ ᱚᱱᱟ ᱟᱛᱩ ᱵᱤᱨ ᱠᱚᱨᱮᱱᱟᱜ ᱜᱮ ᱪᱟᱞᱟᱣ ᱵᱟᱲᱟ ᱫᱚ ᱦᱩᱭ ᱠᱟᱱᱟ ᱮᱜ ᱚᱱᱮ ᱟᱡᱚᱫᱤᱭᱟᱹ ᱜᱮ ᱪᱟᱞᱟᱜ ᱪᱟᱞᱟᱜ-ᱟ ᱟᱹᱰᱤ ᱢᱤᱫᱴᱟᱝ ᱤᱭᱟᱹ ᱢᱮᱱᱟᱜ-ᱟ᱾ ᱮᱻ ᱩᱭᱦᱟᱹᱨ ᱢᱟᱱᱟᱜ-ᱟ ᱚᱱᱟᱜᱤ ᱟᱣᱨᱤ ᱯᱩᱨᱩᱱᱚᱜ-ᱟ᱾ ᱦᱮᱸ ᱟᱯᱮ ᱥᱮᱫ ᱫᱚ ᱚᱱᱟ ᱟᱡᱚᱫᱤᱭᱟᱹ ᱵᱩᱨᱩ ᱠᱚ ᱛᱚ ᱛᱟᱦᱞᱮ ᱯᱮ ᱥᱮᱸᱫᱽᱨᱟ ᱯᱮ ᱪᱟᱞᱟᱣ ᱵᱟᱲᱟᱜ ᱜᱮᱭᱟ ᱛᱚ?
ᱦᱮᱸ ᱟᱞᱮ ᱫᱚ ᱟᱡᱚᱫᱤᱭᱟᱹ ᱵᱩᱨᱩ ᱨᱮᱱ ᱦᱚᱲ ᱠᱟᱱ ᱜᱮᱭᱟᱞᱮ ᱟᱫᱚ ᱱᱚᱣᱟ ᱥᱮᱸᱫᱽᱨᱟ ᱞᱮ ᱪᱟᱞᱟᱜ ᱜᱮᱭᱟ᱾
ᱦᱩᱸ ᱟᱨ ᱡᱟᱦᱟᱸ ᱚᱱᱟ ᱤᱭᱟᱹ ᱥᱮᱸᱫᱽᱨᱟ ᱦᱩᱭᱩᱜ ᱡᱟᱦᱟᱸ ᱮᱻ ᱜᱤᱨᱟᱹ ᱥᱮᱸᱫᱽᱨᱟ ᱜᱤᱨᱟᱹ ᱥᱮᱸᱫᱽᱨᱟ ᱚᱱᱟ ᱠᱚᱫᱚ ᱚᱠᱟ ᱞᱮᱠᱟ
ᱜᱤᱨᱟᱹ ᱥᱮᱸᱫᱽᱨᱟ ᱫᱚ ᱚᱱᱮ ᱛᱚ ᱫᱤᱥᱚᱢ ᱫᱤᱥᱚᱢ ᱨᱮᱱ ᱦᱚᱲ ᱫᱩᱢᱟᱹᱞ ᱫᱩᱢᱟᱹᱞ ᱟᱛᱮᱫ ᱠᱚ ᱦᱤᱡᱩᱜ-ᱟ ᱾
ᱦᱩᱸ ᱦᱩᱸ ᱚᱠᱟ ᱞᱮᱠᱟ ᱦᱩᱭᱩᱜ-ᱟ? ᱛᱟᱦᱞᱮ ᱚᱱᱟ ᱥᱮᱸᱫᱽᱨᱟ ᱫᱚ ᱛᱤᱱᱟᱹᱜ ᱜᱟᱱ ᱦᱚᱲ ᱠᱚᱠᱚ ᱡᱟᱣᱨᱟᱜ-ᱟ ᱾
ᱚᱝᱠᱟ ᱞᱟᱦᱟᱛᱮ ᱥᱩᱛᱟᱹᱱ ᱴᱟᱺᱰᱤ ᱨᱮ ᱜᱚᱞᱯᱷᱚ ᱦᱩᱭᱩᱜ-ᱟ ᱜᱚᱞ ᱯᱷᱚ ᱠᱟᱛᱮᱫ ᱫᱷᱤᱨᱤ ᱵᱟᱵᱟᱭ ᱵᱚᱸᱜᱟ ᱵᱩᱨᱩᱭᱟ, ᱵᱚᱸᱜᱟ ᱵᱩᱨᱩ ᱠᱟᱛᱮᱫ ᱥᱮᱸᱫᱽᱨᱟ ᱵᱮᱨ ᱛᱮ ᱨᱟᱠᱟᱵ ᱦᱩᱭᱩᱜ-ᱟ, ᱟᱫᱚ ᱠᱩᱞ ᱛᱟᱨᱩᱯ ᱠᱚᱠᱚ ᱧᱟᱢᱚᱜ-ᱟ ᱥᱮ ᱚᱱᱟ ᱵᱚᱸᱜᱟ ᱵᱩᱨᱩ ᱞᱮᱠᱷᱟᱱ ᱚᱱᱟ ᱠᱩᱞ ᱛᱟᱨᱩᱵ ᱠᱚ ᱵᱟᱝᱠᱚ ᱧᱟᱧᱟᱢᱟ ᱾ ᱛᱟᱯᱚᱨ ᱨᱩᱣᱟᱹᱲ ᱠᱟᱛᱮᱜ ᱥᱩᱛᱟᱹᱱ ᱴᱟᱸᱰᱤ ᱨᱮ ᱜᱟᱯᱟᱞ ᱢᱟᱨᱟᱣ ᱦᱩᱭᱩᱜ-ᱟ ᱮᱱᱮᱡ ᱥᱮᱨᱮᱧ ᱦᱩᱭᱩᱜ-ᱟ ᱾
ᱦᱩᱸ ᱦᱩᱸ ᱾
ᱪᱮᱫ ᱠᱚ ᱥᱟᱱᱛᱟᱲ ᱥᱚᱢᱟᱡᱽ ᱨᱮ ᱪᱮᱫ ᱠᱚ ᱟᱱᱟᱴ ᱦᱮᱱᱟᱜ-ᱟ ᱚᱱᱟ ᱠᱚ ᱜᱚᱞᱯᱷᱚ ᱦᱩᱭᱩᱜ-ᱟ ᱾
ᱦᱩᱸ ᱦᱩᱸ ᱟᱪᱪᱷᱟ ᱟᱪᱪᱷᱟ ᱦᱳᱭ ᱦᱳᱭ ᱾ ᱮᱢᱟᱱ ᱟᱹᱨᱤᱪᱟᱹᱞᱤ ᱠᱚ ᱚᱱᱟ ᱠᱚᱦᱚᱸ ᱟᱵᱚ ᱦᱚᱸ ᱧᱮᱻᱞ ᱠᱟᱜ ᱞᱟᱜᱟᱜ ᱛᱟᱵᱚᱱᱟ ᱾ ᱟᱨᱦᱚᱸ ᱟᱨ ᱥᱮᱸᱫᱽᱨᱟ ᱨᱮᱭᱟᱜ ᱚᱱᱟ ᱚᱠᱟ ᱞᱮᱠᱟᱱ ᱱᱤᱭᱚᱢ ᱠᱚ ᱟᱸᱡᱚᱢ ᱠᱟᱹᱜ ᱟᱹᱧ ᱥᱮ ᱪᱮᱫ ᱮᱻ ᱱᱮᱛᱟᱨ ᱫᱚ ᱩᱱᱟᱹᱜ ᱫᱚ ᱵᱟᱠᱚ ᱢᱟᱱᱟᱣᱫᱟ ᱞᱟᱦᱟ ᱛᱮᱫᱚ ᱥᱮᱡᱮᱜ ᱮᱜᱻ ᱮ ᱵᱟᱯᱞᱟ ᱦᱚᱲ ᱠᱚᱫᱚ ᱢᱮᱲᱦᱮᱫ ᱥᱟᱠᱚᱢ ᱠᱚᱦᱚᱸ ᱠᱚ ᱢᱟᱱᱮ ᱮᱜ ᱩᱰᱩᱝ ᱤᱫᱤᱭᱮᱫ ᱛᱟᱦᱮᱸᱜ ᱢᱟᱱᱮ ᱚᱱᱟ ᱦᱳᱭ ᱡᱟ
ᱦᱮᱸ ᱡᱮ ᱛᱟᱺᱜᱤ ᱠᱟᱧ ᱢᱮ, ᱚᱱᱟ ᱫᱚ ᱥᱮᱨᱮᱧ ᱠᱚᱨᱮ ᱜᱮ ᱟᱸᱡᱚᱢ ᱦᱩᱭ ᱠᱟᱱᱟ ᱛᱚ ᱱᱮᱛᱟᱨ ᱫᱚ ᱠᱚ ᱛᱩᱫ ᱮᱫ ᱛᱟᱠᱚᱣᱟ ᱡᱟᱦᱟᱸᱭ ᱛᱩᱫᱮᱫ ᱜᱮᱭᱟ ᱠᱚ ᱯᱨᱟᱭ ᱜᱮ, ᱟᱞᱮ ᱥᱮᱱ ᱫᱚ ᱟᱞᱮ ᱵᱩᱨᱩ ᱨᱮᱱ ᱦᱚᱲ ᱫᱚ ᱵᱟᱞᱮ ᱛᱩᱫᱮᱫ ᱛᱟᱠᱚᱣᱟ ᱟᱞᱮ ᱫᱚ ᱩᱱᱟᱹᱜ ᱪᱮᱛᱟᱱ ᱥᱮᱫ ᱦᱚᱸ ᱵᱟᱞᱮ ᱪᱟᱞᱟᱜ-ᱟ ᱛᱚ ᱫᱷᱟᱨᱮ ᱫᱷᱟᱨᱮ ᱠᱚᱨᱮ ᱜᱮᱞᱮ ᱥᱮᱸᱫᱽᱨᱟᱭᱟ ᱛᱚ ᱟᱫᱚ ᱚᱱᱟᱛᱮ ᱟᱞᱮ ᱠᱚᱫᱚ ᱵᱟᱞᱮ ᱛᱩᱫᱟ ᱡᱟᱦᱟᱸᱭ ᱥᱟᱺᱜᱤᱧ ᱠᱷᱚᱱᱟᱜ ᱠᱚ ᱦᱤᱡᱩᱜ ᱠᱟᱱᱟ ᱩᱱᱠᱩ ᱫᱚᱠᱚ ᱛᱩᱫᱮᱫ ᱛᱟᱠᱚ ᱜᱮᱭᱟ,
ᱦᱩᱸ ᱦᱳᱭ ᱞᱟᱦᱟ ᱛᱮᱫᱚ ᱟᱨᱦᱚᱸ ᱩᱝᱠᱟ ᱜᱮᱛᱚ ᱮᱸᱜ ᱱᱤᱛᱚᱜ ᱫᱚ ᱩᱱᱟᱹᱜ ᱫᱚ ᱵᱚᱛᱚᱨ ᱫᱚ ᱵᱟᱹᱱᱩᱜ-ᱟ ᱟᱨ ᱞᱟᱦᱟ ᱛᱮᱫᱚ ᱩᱝᱠᱟ ᱵᱚᱛᱚᱨ ᱦᱚᱸᱛᱚ ᱩᱝᱠᱟ ᱜᱮ ᱛᱟᱦᱮᱸᱜ ᱠᱟᱱᱟ, ᱩᱱ ᱥᱩᱢᱟᱹᱭ ᱫᱚ ᱠᱩᱞ ᱵᱟᱱᱟ ᱠᱚᱦᱚ ᱫᱚᱢᱮ ᱜᱮᱠᱚ ᱛᱟᱦᱮᱜ ᱠᱟᱱᱟ ᱠᱚ ᱟᱹᱰᱤ ᱵᱟᱹᱲᱛᱤ ᱛᱤᱜᱮ ᱩᱱ ᱥᱚᱢᱚᱭ ᱫᱚ ᱵᱤᱨ ᱠᱚᱦᱚᱸ ᱟᱹᱰᱤ ᱡᱳᱨ ᱜᱮ ᱛᱟᱦᱮᱸᱜ ᱠᱟᱱᱟ, ᱟᱫᱚ ᱱᱮᱛᱟᱨ ᱫᱚ ᱵᱤᱨ ᱠᱚᱦᱚᱸ ᱠᱚᱢ ᱪᱟᱵᱟ ᱠᱟᱱᱟ ᱟᱨ ᱩᱱᱟᱹᱜ ᱢᱢ ᱥᱮᱸᱫᱽᱨᱟ ᱨᱮ ᱩᱱᱟᱹᱜ ᱞᱟᱦᱟᱛᱮ ᱞᱮᱠᱟ ᱵᱚᱛᱚᱨ ᱦᱚᱸ ᱵᱟᱹᱱᱩᱜ-ᱟ ᱾
ᱵᱟᱝ ᱵᱟᱝ ᱱᱤᱛᱚᱝ ᱫᱚ ᱚᱱᱠᱟ ᱫᱚ ᱵᱚᱛᱚᱨ ᱫᱚ ᱵᱟᱹᱱᱩᱜ-ᱟ ᱾
ᱦᱳᱭ ᱦᱳᱭ ᱾
ᱱᱮᱛᱚᱝ ᱫᱚ ᱦᱚᱲ ᱠᱚᱦᱚᱸ ᱠᱚ ᱵᱩᱫᱽᱫᱷᱤᱜ ᱠᱟᱱᱟ ᱥᱮ ᱩᱱᱫᱚ ᱦᱚᱲ ᱫᱚ ᱩᱱᱟᱹᱜ ᱵᱩᱫᱽᱫᱷᱤ ᱵᱟᱵᱚᱱ ᱛᱟᱦᱮᱸ ᱞᱮᱱᱟ ᱥᱮ ᱾
ᱦᱢ ᱦᱢ ᱦᱢ ᱾
ᱚᱱᱟᱛᱮ, ᱛᱟᱯᱚᱨ ᱪᱟᱥᱵᱟᱥ ᱠᱚᱫᱚ ᱛᱤᱱᱟᱹᱜ ᱥᱟᱺᱜᱤᱧ ᱛᱚᱞᱟ ᱠᱚᱫᱚ?
ᱦᱳᱭ ᱦᱳᱭ ᱱᱤᱛᱚᱜ ᱫᱚ ᱪᱟᱥᱵᱟᱥ ᱨᱮ ᱫᱚ ᱫᱟᱜ ᱠᱚ ᱠᱟᱹᱴᱤᱡ ᱮ ᱫᱟᱜ ᱵᱟᱲᱟ ᱠᱮᱫ ᱠᱷᱟᱱ ᱜᱮ ᱮᱸ ᱛᱚᱞᱟ ᱠᱚᱠᱚ ᱛᱮᱭᱟᱨ ᱫᱟᱠᱚ ᱮᱸ ᱟᱯᱮᱥᱮᱫ ᱚᱠᱟᱞᱮᱠᱟ ᱠᱚ ᱛᱮᱭᱟᱨᱟ ᱤᱧ ᱟᱞᱮ ᱥᱮᱱᱟᱜ ᱛᱚᱞᱟ ᱠᱚ ᱞᱮᱠᱷᱟᱱ? ᱟᱞᱮ ᱥᱮᱫ ᱫᱚ ᱱᱚᱝᱠᱟᱞᱮ ᱛᱮᱭᱟᱨᱟ ᱮ ᱴᱩᱠᱩᱡ ᱵᱟᱠᱷᱟᱱ ᱵᱟᱹᱞᱛᱤ ᱨᱮ ᱮᱸ ᱦᱩᱲᱩ ᱞᱮ ᱞᱚᱦᱚᱫ ᱫᱚᱦᱚᱭᱟ ᱟᱫᱚ ᱯᱚᱝ ᱞᱮᱱᱠᱷᱟᱱ ᱜᱮ ᱚᱱᱟ ᱠᱷᱮᱛ ᱠᱚ ᱞᱚᱥᱚᱫ ᱤᱭᱟᱹ ᱠᱟᱛᱮᱫ ᱛᱚᱞᱟ ᱠᱷᱮᱛ ᱟᱫᱚ ᱚᱱᱟᱨᱮ ᱫᱟᱜ ᱛᱚᱸᱵᱟ ᱠᱟᱛᱮᱜ ᱟᱫᱚᱞᱮ ᱮᱨ ᱟᱞᱮ᱾
ᱚ ᱟᱞᱮ ᱫᱚ ᱚᱱᱠᱟ ᱫᱚ ᱵᱟ ᱟᱞᱮ ᱫᱚ ᱨᱚᱦᱚᱲ ᱠᱷᱮᱛ ᱨᱮᱜᱮ ᱦᱩᱲᱩ ᱚᱱᱟ ᱡᱟᱦᱟᱸ ᱴᱩᱠᱩᱡ ᱠᱚᱨᱮᱜ ᱡᱟᱦᱟᱸ ᱚᱱᱟ ᱤᱭᱟ ᱟᱥᱮ ᱚᱱᱟ ᱯᱚᱝ ᱦᱩᱲᱩ ᱚᱱᱟ ᱫᱚ ᱵᱟᱝ ᱟᱞᱮ ᱫᱚ ᱵᱟᱞᱮ ᱯᱚᱝ ᱦᱚᱪᱚ ᱟᱞᱮ ᱫᱚ ᱵᱟᱡᱟᱨ ᱠᱷᱚᱱᱟᱜ ᱠᱤᱨᱤᱧ ᱟᱹᱜᱩ ᱠᱟᱛᱮᱜ ᱠᱷᱮᱛ ᱨᱮᱜᱮ ᱚᱱᱟ ᱵᱟᱹᱫᱽ ᱠᱷᱮᱛ ᱨᱮᱞᱮ ᱮᱨ ᱠᱮᱫ ᱜᱮ ᱦᱮᱸ᱾
ᱦᱳᱭ ᱦᱳᱭ ᱡᱟᱭᱜᱟ ᱚᱱᱩᱥᱟᱨ ᱛᱮ ᱚᱱᱠᱟ ᱜᱮᱠᱚ ᱢᱟᱱᱮ ᱪᱟᱥᱵᱟᱥ ᱦᱚᱨᱟ ᱠᱚᱦᱚᱸ ᱚᱱᱠᱟ ᱯᱟᱞᱴᱟᱣ ᱤᱫᱤᱜᱼᱟ ᱟᱨ ᱡᱮᱢᱚᱱ ᱦᱩᱭᱩᱜ ᱠᱟᱱᱟ ᱮᱸ ᱟᱞᱮ ᱥᱮᱫ ᱫᱚ ᱢᱟᱱᱮ ᱜᱟᱰᱟ ᱥᱳᱨ ᱥᱮᱱᱟᱜ ᱠᱷᱮᱛᱨᱮᱞᱮ ᱤᱭᱟᱹᱭᱟ ᱚᱱᱟ ᱛᱚᱞᱟ ᱠᱷᱮᱛ ᱞᱮ ᱛᱮᱭᱟᱨᱟ ᱡᱟᱛᱮ ᱫᱟᱜ ᱠᱚ ᱛᱟᱦᱮᱱ ᱟᱨ ᱠᱤᱪᱷᱩ ᱠᱤᱪᱷᱩ ᱡᱟᱭᱜᱟ ᱨᱮᱫᱚ ᱡᱟᱦᱟᱸ ᱠᱚᱨᱮ ᱫᱟᱜ ᱫᱚᱢᱮ ᱛᱟᱦᱮᱱᱟ ᱚᱱᱟ ᱠᱚᱫᱚ ᱩᱥᱩᱞ ᱧᱚᱜ ᱡᱟᱭᱜᱟ ᱨᱮᱠᱚ ᱠᱷᱮᱛᱛᱟ ᱠᱚ ᱛᱚᱞᱟ ᱠᱷᱮᱛᱟ ᱠᱚ᱾ ᱵᱟᱝ ᱵᱟᱝ ᱰᱩᱵᱩᱡ ᱛᱟᱜ ᱠᱚᱜ ᱢᱟ᱾
ᱦᱩ᱾
ᱚᱱᱠᱟ ᱱᱤᱢ ᱠᱚ᱾ ᱟᱨᱼᱮ ᱦᱳᱭ ᱚᱱᱠᱟᱜᱮ ᱱᱤᱭᱚᱢ ᱠᱚ ᱯᱟᱞᱴᱟᱣ ᱤᱫᱤᱜᱼᱟ᱾ ᱟᱨᱼᱮ
ᱟᱨ ᱛᱟᱨᱯᱚᱨ ᱵᱚᱞ ᱠᱷᱮᱞ ᱠᱚ ᱦᱩᱭ ᱵᱟᱲᱟᱜ ᱠᱟᱱᱟ ᱥᱮ ᱵᱟᱝ ᱟᱯᱮ ᱥᱮᱫ ᱫᱚ?
ᱵᱚᱞ ᱠᱷᱮᱞ ᱫᱚ ᱟᱫᱚ ᱱᱮᱛᱟᱨ ᱫᱤᱱ ᱮ ᱟᱫᱚ ᱮᱦᱚᱵᱚᱜᱼᱟ᱾ ᱮ ᱢᱟᱱᱮ ᱯᱨᱟᱭ ᱟᱛᱳ ᱟᱛᱳ ᱜᱮ ᱚᱱᱠᱟ ᱵᱚᱞ ᱠᱷᱮᱞ ᱠᱚ ᱤᱭᱟᱹᱭᱟᱠᱚ ᱥᱟᱯᱲᱟᱣ ᱟᱠᱚ᱾ ᱡᱷᱚᱛᱚ ᱛᱷᱟᱱᱟᱢ ᱟᱹᱛᱳ ᱟᱛᱳ ᱜᱮ᱾ ᱱᱮᱛᱟᱨ ᱨᱮ ᱢᱟᱱᱮ ᱚᱱᱠᱟ ᱫᱟᱜ ᱫᱤᱱ ᱠᱚ ᱚᱱᱠᱟ ᱱᱮᱛᱟᱨ ᱱᱮᱛᱟᱨ ᱫᱤᱱ ᱜᱮ ᱟᱨ ᱠᱤᱪᱷᱩ ᱫᱤᱱ᱾ ᱯᱚᱨ ᱠᱷᱟᱱᱜᱮ ᱟᱫᱚ ᱵᱷᱮᱜᱟᱨ ᱵᱷᱮᱜᱟᱨ ᱡᱟᱭᱜᱟᱟᱨᱮ ᱵᱚᱞ ᱠᱷᱮᱞ ᱠᱚ ᱟᱫᱚ ᱤᱭᱟᱹᱜᱼᱟ᱾ ᱟᱠᱚ ᱟᱹᱛᱩ ᱟᱹᱛᱩ ᱾
ᱦᱩ᱾
ᱟᱯᱮᱥᱮᱫ ᱫᱚ ᱛᱟᱦᱚᱞᱮ ᱠᱷᱮᱞ ᱠᱚᱫᱚ ᱚᱠᱟ ᱞᱮᱠᱟ ᱦᱩᱭᱩᱜ
ᱠᱷᱮᱞ ᱦᱩᱭᱩᱜ ᱜᱮᱭᱟ ᱟᱞᱮ ᱥᱮᱱ ᱦᱚᱸ ᱟᱫᱚ ᱟᱞᱮᱥᱮᱫ ᱫᱚ ᱞᱟᱹᱴᱩ ᱞᱟᱹᱴᱩ ᱠᱷᱮᱞ ᱫᱚ ᱵᱟᱝ ᱦᱩᱭᱩᱜᱼᱟ ᱦᱩᱰᱤᱧ ᱦᱩᱰᱤᱧ ᱠᱷᱮᱞ ᱜᱮ ᱾
ᱟᱪᱪᱷᱟ ᱟᱪᱪᱷᱟ ᱟᱪᱪᱷᱟ ᱟᱪᱪᱷᱟ᱾
ᱟᱯᱮ ᱥᱮᱱ ᱫᱚ ᱪᱮᱫ ᱟᱯᱮᱥᱮᱱ ᱫᱚ ᱞᱟᱹᱴᱩ ᱞᱟᱹᱴᱩ ᱦᱩᱭᱩᱜᱼᱟ?
ᱮᱸ ᱚᱱᱠᱟ ᱟᱛᱳ ᱟᱛᱳ ᱜᱮ ᱦᱩᱭᱩᱜᱼᱟ ᱚᱱᱠᱟ ᱢᱟᱨᱟᱝ ᱢᱟᱨᱟᱝ ᱫᱚ ᱢᱤᱫ ᱵᱟᱨ ᱡᱟᱭᱜᱟ ᱨᱮ ᱢᱟᱨᱟᱝ ᱠᱷᱮᱞ ᱠᱚᱫᱚ ᱦᱩᱭᱩᱜᱼᱟ ᱵᱟᱠᱷᱟᱱ ᱫᱚ ᱮ ᱚᱱᱠᱟᱜᱮ ᱟᱹᱨᱤᱪᱟᱹᱞᱤ ᱢᱮᱱᱟᱜᱼᱟ ᱡᱟᱦᱟᱸ ᱫᱚ ᱢᱟᱱᱮ ᱟᱛᱳ ᱟᱛᱳ ᱠᱚ ᱡᱷᱚᱛᱚ ᱟᱛᱳ ᱜᱮ ᱢᱟᱱᱮ ᱠᱟᱹᱴᱤᱡ ᱠᱟᱹᱴᱤᱡ ᱚᱱᱟ ᱠᱷᱮᱞ ᱠᱚ ᱤᱭᱟᱹ ᱭᱟᱠᱚ ᱢᱟᱱᱮ ᱥᱟᱯᱲᱟᱣ ᱟᱠᱚ ᱢᱮᱪ ᱠᱚ ᱥᱟᱯᱲᱟᱣ ᱟᱠᱚ᱾ ᱟᱫᱚ ᱚᱱᱟ ᱨᱮᱜᱮ ᱦᱮᱸ ᱠᱤᱪᱷᱩᱜᱟᱱ ᱦᱩᱭᱩᱜᱼᱟ ᱟᱴᱴᱤ ᱦᱩᱭᱩᱜ ᱥᱳᱞᱞᱳ ᱴᱤ ᱦᱩᱭᱩᱜ ᱚᱱᱠᱟ ᱴᱤᱢ ᱠᱚ ᱛᱟᱦᱮᱱᱟᱠᱚ ᱥᱩᱨ ᱠᱚᱨᱮᱱ ᱜᱮᱠᱚ ᱚᱱᱠᱟ ᱟᱛᱩ ᱟᱛᱩ ᱠᱚ ᱤᱭᱟᱹ ᱠᱚ ᱥᱟᱵ ᱠᱟᱜᱼᱟ ᱠᱚ᱾
ᱦᱮᱸ ᱦᱮᱸ ᱱᱚᱝᱠᱟᱜ ᱜᱮ ᱟᱞᱮ ᱥᱮᱱ ᱦᱚᱸ ᱦᱩᱭᱩᱜᱼᱟ
ᱡᱟᱭᱜᱟ ᱦᱤᱥᱟᱹᱵ ᱛᱮ ᱚᱱᱠᱟ ᱯᱚᱨᱤ ᱵᱚᱨᱛᱚᱱᱚᱜᱼᱟ ᱮ ᱠᱷᱮᱞ ᱨᱮᱭᱟᱜ ᱯᱚᱨᱤᱵᱚᱨᱛᱚᱱ ᱦᱩᱭᱩᱜ ᱠᱟᱱᱟ ᱢᱩᱨᱥᱤᱫᱟᱵᱟᱫᱽ ᱢᱟᱞᱫᱟ ᱠᱚᱨᱮ ᱚᱱᱟ ᱠᱚᱨᱮᱫ ᱫᱚ ᱮ ᱥᱟᱨᱡᱚᱢ ᱫᱟᱨᱮ ᱠᱚᱢᱟ ᱩᱱᱟᱹᱜ ᱚᱝᱠᱟ ᱵᱟᱹᱱᱩᱜ ᱚᱱᱟ ᱠᱚᱛᱮ ᱚᱱᱟ ᱱᱤᱢ ᱫᱟ ᱱᱤᱢ ᱫᱟᱨᱮ ᱱᱤᱢ ᱥᱟᱠᱟᱢ ᱛᱮᱠᱚ ᱠᱚ ᱵᱚᱸᱜᱟ ᱵᱳᱩᱨᱩ ᱠᱚ ᱯᱟᱨᱚᱢ ᱛᱟᱠᱚᱣᱟ
ᱦᱩᱸ ᱦᱩᱸ ᱟᱫᱚ ᱢᱟᱫ ᱫᱟᱨᱮ ᱠᱚᱜᱮ ᱵᱟᱝ ᱛᱟᱦᱮᱸ ᱞᱮᱱ ᱠᱷᱟᱱ ᱫᱚ ᱚᱱᱟ ᱛᱮᱜᱮ ᱯᱟᱨᱚᱢ ᱦᱩᱭᱩᱜᱼᱟ
ᱦᱳᱭ ᱢᱟᱱᱮ ᱚᱱᱟ ᱫᱚ ᱡᱟᱭᱜᱟ ᱚᱱᱩᱥᱟᱨ ᱛᱮ ᱚᱱᱠᱟ ᱟᱹᱨᱤᱪᱟᱹᱞᱤ ᱨᱮᱭᱟᱜ ᱢᱟᱱᱮ ᱯᱚᱨᱤᱵᱚᱨᱛᱚᱱ ᱡᱟᱦᱟᱸ ᱫᱚ
ᱦᱩᱸ
ᱴᱷᱤᱠ ᱜᱮᱭᱟ ᱢᱟ ᱜᱚᱝᱠᱮ ᱦᱮᱸ
ᱟᱪᱪᱷᱟ ᱦᱳᱭ ᱴᱷᱤᱠ ᱜᱮᱭᱟ ᱡᱚᱦᱟᱨ ᱜᱮ